ᱦᱮᱸ ᱦᱮᱞᱳ
ᱦᱮᱸ ᱜᱚᱢᱠᱮ ᱡᱚᱦᱟᱨ ᱜᱮ
ᱦᱳᱭ ᱡᱚᱦᱟᱨ ᱜᱮ
ᱮᱨᱯᱚᱨ ᱨᱚᱲ ᱠᱚ ᱴᱷᱤᱠ ᱴᱷᱟᱠ ᱟᱸᱡᱚᱢᱚᱜ ᱠᱟᱱᱟ ᱥᱮ
ᱦᱳᱭ ᱵᱮᱥ ᱜᱮ ᱟᱸᱡᱚᱢᱚᱜ ᱠᱟᱱᱟ᱾
ᱟᱪᱪᱷᱟ ᱟᱵᱤᱱᱟᱜ ᱦᱚᱸ ᱢᱚᱴᱟᱢᱩᱴᱤ ᱴᱷᱤᱠ ᱜᱮ ᱟᱸᱡᱚᱢᱚᱜ ᱠᱟᱱᱟ᱾ ᱟᱨ ᱫᱤᱭᱮ ᱯᱚᱨᱮ ᱜᱚᱢᱠᱮ ᱛᱟᱦᱞᱮ ᱪᱮᱫ ᱵᱤᱱ ᱪᱤᱠᱟᱹᱭᱫᱟ ᱱᱤᱛᱳᱜ ᱫᱚ
ᱪᱮᱫ ᱜᱮ ᱵᱟᱝ ᱱᱤᱛᱚᱜ ᱫᱚ ᱚᱲᱟᱜ ᱨᱮᱜᱮ ᱢᱮᱱᱟᱜ ᱟᱠᱟᱫ ᱞᱤᱧᱟ ᱾ ᱟᱨ ᱚᱲᱟᱜ ᱠᱚᱨᱮ ᱜᱮ ᱟᱹᱨᱠᱤ ᱮᱠᱷᱚᱱ ᱛᱚ ᱮᱠᱷᱚᱱ ᱠᱟᱹᱢᱤ ᱠᱚᱦᱚᱸ ᱵᱟᱹᱱᱩᱜᱼᱟ᱾
ᱛᱚ ᱜᱚᱢᱠᱮ ᱮᱠᱷᱚᱱ ᱢᱟ ᱪᱟᱥ ᱵᱟᱥ ᱫᱤᱱ ᱠᱟᱱ ᱛᱟᱵᱚᱱᱟ ᱛᱚ ᱚᱱᱠᱟ ᱞᱮᱠᱟ ᱛᱚ ᱵᱟᱭ ᱫᱟᱜ ᱡᱟᱹᱲᱤᱟᱠᱟᱫᱟ
ᱚᱱᱠᱟ ᱛᱚ ᱮᱠᱷᱚᱱ ᱟᱹᱣᱨᱤ ᱫᱟᱜ ᱡᱟᱹᱲᱤᱭᱟᱵᱚᱱᱟ ᱛᱚ ᱚᱱᱠᱟ ᱟᱹᱨᱠᱤ ᱛᱷᱚᱲᱟ ᱛᱷᱚᱲᱟᱭ ᱫᱟᱜ ᱫᱟᱜ ᱛᱟᱦᱮᱸᱜ-ᱟ ᱛᱚ ᱡᱟᱦᱟᱸ ᱛᱤᱱᱟᱹᱜ ᱜᱟᱱ ᱠᱚᱨᱮ ᱟᱹᱨᱠᱤ ᱜᱟᱱ ᱠᱟᱱᱟ ᱪᱟᱥ ᱞᱮᱠᱟ᱾ ᱚᱱᱟ ᱠᱚᱫᱚ ᱟᱹᱨᱠᱤ ᱮᱠᱷᱚᱱ ᱫᱚ ᱨᱚᱦᱚᱭ ᱵᱟᱲᱟ ᱦᱩᱭ ᱠᱟᱱᱟ᱾
ᱟᱪᱪᱷᱟ ᱢᱟᱱᱮ ᱡᱟᱦᱟᱸ ᱛᱤᱱᱟᱹᱜ ᱜᱟᱱ ᱮ ᱫᱟᱜ ᱠᱟᱜ ᱯᱮᱭᱟ ᱤᱱᱟᱹᱜ ᱜᱟᱱ ᱫᱚᱯᱮ ᱨᱚᱦᱚᱭ ᱟᱠᱟᱫ-ᱟ ᱾
ᱦᱳᱭ ᱦᱳᱭ ᱦᱳᱭ᱾
ᱟᱞᱮᱥᱮᱫ ᱫᱚ ᱦᱟᱸᱜ ᱢᱚᱴᱟᱢᱩᱴᱤ ᱵᱷᱟᱜᱤ ᱜᱮ ᱫᱟᱜ ᱡᱟᱹᱲᱤ ᱟᱠᱟᱫᱟ ᱟᱹᱨᱠᱤ ᱪᱟᱥ ᱠᱟᱹᱢᱤ ᱫᱚᱞᱮ ᱫᱷᱩᱨᱟᱹᱣ ᱟᱠᱟᱱᱟ ᱟᱹᱨᱠᱤ ᱾
ᱟᱪᱪᱷᱟ
ᱦᱮᱸ ᱛᱚ ᱜᱚᱢᱠᱮ ᱟᱯᱮ ᱫᱚ ᱢᱟᱱᱮ ᱛᱤᱱᱟᱹᱜ ᱡᱚᱠᱷᱟ ᱯᱮ ᱪᱟᱥ ᱜᱮᱭᱟ?
ᱪᱟᱥ ᱫᱚ ᱱᱚᱜ-ᱚᱭ ᱛᱚ ᱟᱥᱟᱲ ᱵᱚᱸᱜᱟ ᱠᱷᱚᱱ ᱜᱮᱛᱚ ᱵᱚᱱ ᱮᱛᱚᱦᱚᱵᱟ᱾ ᱛᱚ ᱱᱮᱜ-ᱮ ᱛᱚ ᱮᱛᱚᱦᱚᱵ ᱦᱩᱭ ᱠᱟᱱᱟ ᱟᱹᱨᱠᱤ ᱾
ᱟᱪᱪᱷᱟ ᱢᱟᱱᱮ ᱥᱮᱨᱢᱟ ᱨᱮ ᱛᱤᱱᱟᱹᱜ ᱫᱷᱟᱹᱣ ᱯᱮ ᱪᱟᱥ ᱜᱮᱭᱟ ᱱᱚᱝᱠᱟ ᱫᱷᱚᱨᱚᱢ ᱥᱚᱢᱚᱭ ᱯᱮ ᱪᱟᱥ ᱜᱮᱭᱟ ᱥᱮ ᱥᱮ ᱱᱚᱣᱟ ᱥᱮᱨᱢᱟ ᱫᱟᱜ ᱡᱟᱹᱲᱤ ᱵᱚᱨᱥᱟ ᱜᱮ ᱢᱤᱫ ᱫᱷᱟᱣ᱾
ᱢᱤᱫ ᱵᱮᱞᱟ ᱜᱮ ᱢᱤᱫ ᱵᱮᱞᱟ ᱜᱮ ᱟᱹᱨᱠᱤ ᱱᱚᱣᱟ ᱟᱥᱟᱲ ᱟᱵᱚ ᱡᱟᱦᱟᱸ ᱵᱚᱱ ᱪᱟᱥᱟ ᱱᱚᱣᱟ ᱟᱹᱨᱠᱤ ᱵᱚᱨᱥᱟ ᱥᱚᱢᱚᱭ ᱜᱮ ᱟᱹᱨᱠᱤ ᱾
ᱡᱟᱹᱯᱩᱫ ᱫᱤᱱ ᱜᱮ
ᱟᱪᱪᱷᱟ ᱟᱪᱪᱷᱟ ᱟᱪᱪᱷᱟ ᱢᱟᱱᱮ ᱚᱠᱟ ᱫᱤᱥᱚᱢ ᱥᱮᱫ ᱫᱚ ᱧᱮᱞᱚᱜ ᱜᱮᱭᱟ ᱵᱟᱝᱢᱟ ᱫᱷᱚᱨᱚᱱ ᱥᱮᱫ ᱦᱚᱸᱠᱚ ᱪᱟᱥ ᱜᱮᱭᱟ᱾
ᱪᱮᱫ ᱞᱮᱠᱟ ᱵᱟᱝ
ᱢᱟᱱᱮ ᱛᱟᱦᱚᱞᱮ ᱢᱟᱱᱮ ᱚᱠᱟ ᱫᱤᱥᱚᱢ ᱥᱮᱫ ᱫᱚ ᱧᱮᱞᱮᱫ ᱜᱮᱭᱟ ᱟᱹᱨᱠᱤ ᱵᱟᱝᱢᱟ ᱫᱷᱚᱨᱚᱱ ᱥᱚᱢᱚᱭ ᱦᱚᱸᱠᱚ ᱪᱟᱥ ᱜᱮᱭᱟ, ᱛᱟᱦᱞᱮ ᱟᱯᱮ ᱥᱮᱫ ᱫᱚ ᱱᱚᱝᱠᱟ ᱫᱷᱚᱨᱚᱱ ᱞᱟᱹᱜᱤᱫ ᱫᱷᱚᱨᱚᱱ ᱨᱮ ᱪᱟᱥ ᱞᱟᱹᱜᱤᱫ ᱱᱚᱝᱠᱟ ᱫᱟᱜ ᱡᱟᱹᱲᱤ ᱨᱮᱱᱟᱜ ᱵᱮᱵᱚᱥᱛᱷᱟ ᱵᱟᱹᱱᱩᱜ ᱟᱠᱟᱫ-ᱟ ᱾
ᱵᱟ ᱵᱟᱝ ᱚᱱᱠᱟ ᱛᱚ ᱵᱟᱹᱱᱩᱜ ᱟᱠᱟᱫᱟ᱾
ᱚ ᱟᱪᱪᱷᱟ ᱛᱟᱦᱞᱮ ᱚᱱᱠᱟ ᱞᱮᱠᱟ ᱵᱟᱹᱱᱩᱜ ᱟᱠᱟᱫᱟ ᱟᱯᱮᱥᱮᱫ ᱫᱚ, ᱛᱚ ᱱᱚᱣᱟ ᱦᱩᱲᱩ ᱜᱮᱯᱮ ᱪᱟᱥ ᱜᱮᱭᱟ ᱥᱮ ᱦᱩᱲᱩ ᱵᱟᱫ ᱠᱟᱛᱮᱫ ᱛᱤᱞᱢᱤᱧ
ᱦᱳᱭ ᱦᱩᱲᱩ ᱵᱟᱫ ᱠᱟᱛᱮ ᱟᱨᱚ ᱮᱴᱟᱜ ᱠᱤᱪᱷᱩ ᱟᱨᱠᱤ ᱱᱚᱝᱠᱟ ᱥᱚᱵᱡᱤ ᱠᱚᱦᱚᱸ ᱪᱟᱥ ᱛᱮ ᱪᱟᱥ ᱦᱩᱭᱩᱜ ᱛᱟᱦᱮᱸᱫ ᱜᱮᱭᱟ᱾
ᱟᱪᱪᱷᱟ ᱟᱪᱪᱷᱟ ᱟᱹᱰᱤ ᱱᱟᱯᱟᱭ ᱜᱚᱢᱠᱮ ᱦᱮᱸᱛᱚ ᱟᱨ ᱱᱚᱣᱟ ᱥᱚᱵᱽᱡᱤ ᱠᱚ ᱠᱚ ᱟᱱᱟᱡᱽ ᱠᱚᱯᱮ ᱪᱟᱥ ᱜᱮᱭᱟ
ᱦᱳᱭ ᱦᱳᱭ
ᱡᱟᱵᱚᱛᱤᱭᱳ‌ ᱡᱤᱱᱤᱥ ᱜᱮ ᱪᱟᱥ ᱜᱮ ᱦᱩᱭᱩᱜ ᱛᱟᱦᱮᱸᱜᱼᱟ ᱟᱨᱠᱤ ᱵᱟᱨᱚ ᱢᱟᱥ ᱜᱮ ᱪᱟᱥ ᱫᱚ ᱛᱟᱦᱮᱸ ᱜᱮᱭᱟ ᱛᱚᱵᱮ ᱦᱩᱲᱩ ᱫᱚ ᱢᱤᱫ ᱥᱤᱡᱤᱱ ᱜᱮᱭᱟ ᱟᱨᱠᱤ ᱱᱤᱭᱟᱹ ᱟᱵᱚ ᱫᱟᱜ ᱡᱟᱹᱯᱩᱫ ᱥᱩᱢᱚᱭ ᱜᱮ ᱟᱨᱠᱤ᱾
ᱚ ᱟᱪᱪᱷᱟ ᱟᱪᱪᱷᱟ ᱟᱪᱪᱷᱟ ᱱᱚᱣᱟ ᱥᱚᱵᱽᱡᱤ ᱫᱚ ᱜᱚᱝᱠᱮ ᱪᱮᱫ ᱠᱚᱯᱮ ᱥᱟᱨᱡᱽ ᱜᱮᱭᱟ᱾
ᱥᱚᱵᱽᱡᱤ ᱠᱚᱫᱚ ᱮᱭᱛᱚ ᱥᱟᱵ ᱢᱮ ᱵᱮᱸᱜᱟᱲ ᱠᱟᱱ ᱵᱤᱞᱟᱛᱤ ᱠᱟᱱ ᱥᱮ ᱵᱟᱝ ᱯᱷᱩᱞ ᱠᱩᱯᱤ ᱵᱟᱸᱫᱷᱟ ᱠᱩᱯᱤ ᱠᱟᱱ ᱡᱚᱛᱚᱣᱟᱜ ᱜᱮ
ᱚ ᱟᱪᱪᱷᱟ ᱟᱪᱪᱷᱟ ᱛᱳ ᱱᱚᱣᱟ ᱫᱚ ᱚᱲᱟᱜ ᱨᱮ ᱡᱚᱢ ᱥᱩᱢᱩᱝ ᱜᱮᱥᱮ ᱯᱮ ᱟᱠᱷᱨᱤᱧ ᱜᱮᱭᱟ ᱟᱨᱦᱚᱸ᱾
ᱡᱚᱢ ᱥᱩᱢᱩᱝ ᱫᱚ ᱵᱟᱝᱟ ᱱᱚᱣᱟᱛᱮ ᱟᱨᱠᱤ ᱨᱚᱡᱽᱜᱟᱨ ᱠᱚᱦᱚᱸ ᱦᱩᱭᱩᱜ ᱜᱮᱭᱟ ᱟᱨᱠᱤ ᱚᱲᱟᱜ
ᱟᱪᱪᱷᱟ ᱟᱪᱪᱷᱟ ᱟᱹᱰᱤ ᱱᱟᱯᱟᱭ ᱜᱚᱝᱠᱮ ᱛᱟᱦᱚᱞᱮ ᱟᱯᱮᱥᱮᱫ ᱫᱚ ᱦᱳᱭᱛᱳ ᱪᱟᱥ ᱨᱮᱱᱟᱜ ᱵᱮᱵᱚᱥᱛᱷᱟ ᱠᱚᱫᱚ ᱢᱚᱴᱟᱢᱩᱴᱤ ᱴᱷᱤᱠ ᱜᱮᱭᱟ ᱵᱟᱝ
ᱦᱳᱭ ᱢᱚᱴᱟᱢᱩᱴᱤ ᱫᱚ ᱮᱱᱠᱟ ᱫᱚ ᱴᱷᱤᱠ ᱧᱚᱜ ᱜᱮᱭᱟ
ᱟᱪᱪᱷᱟ ᱛᱳ ᱜᱚᱝᱠᱮ ᱮᱠᱷᱚᱱ ᱢᱟ ᱱᱚᱜ ᱚᱝᱠᱟ ᱫᱟᱜ ᱡᱟᱹᱲᱤ ᱫᱤᱱ ᱠᱟᱱ ᱛᱳ ᱟᱸᱡᱚᱢ ᱵᱟᱲᱟ ᱦᱩᱭᱩ ᱠᱟᱱᱟ ᱛᱳ ᱩᱫ ᱠᱚ ᱫᱚᱢᱮ ᱚᱢᱚᱱᱚᱜ ᱜᱮᱭᱟ ᱛᱚ ᱱᱚᱝᱠᱟ ᱵᱤᱨᱵᱩᱨᱩ ᱠᱚ ᱢᱮᱱᱟᱜ ᱜᱮᱭᱟ ᱟᱯᱮ ᱥᱮᱫ
ᱵᱤᱨᱵᱩᱨᱩ ᱫᱚ ᱢᱮᱱᱟᱜ ᱫᱚ ᱢᱮᱱᱟᱜ-ᱟ ᱛᱳ ᱠᱷᱩᱵ ᱮᱠᱴᱟ ᱫᱚ ᱵᱟᱞᱮ ᱥᱩᱨᱩᱜ-ᱟ ᱟᱨᱠᱤ᱾ ᱛᱷᱚᱲᱟ ᱞᱮ ᱡᱷᱟᱹᱞ ᱧᱚᱜ ᱜᱮᱭᱟ ᱛᱳ ᱩᱫ ᱠᱚᱢᱟ ᱮᱠᱷᱚᱱ ᱢᱟ ᱟᱹᱣᱨᱤ ᱟᱹᱣᱨᱤ ᱧᱟᱢᱚᱜ ᱜᱮ ᱟᱞᱮ ᱥᱮᱫ ᱢᱟ
ᱟᱞᱮ ᱥᱮᱫ ᱢᱟ ᱜᱚᱝᱠᱮ ᱟᱨᱠᱤ ᱚᱲᱟᱜ ᱠᱩᱰᱟᱹᱢ ᱠᱷᱚᱱᱟᱜ ᱜᱮ ᱵᱤᱨ ᱛᱟᱞᱮ ᱟᱨᱠᱤ ᱯᱩᱴᱠᱟᱹ ᱦᱟᱸᱜ ᱫᱚᱢᱮ ᱚᱢᱚᱱᱚᱜ ᱠᱟᱱᱟ ᱛᱳ ᱱᱚᱣᱟ ᱯᱩᱴᱠᱟᱹ ᱩᱫ ᱠᱚ ᱵᱟᱹᱱᱩᱜ ᱜᱮᱭᱟ ᱟᱯᱮ ᱥᱮᱫ
ᱚᱝᱠᱟ ᱫᱚ ᱮᱠᱷᱚᱱ ᱛᱳ ᱟᱹᱣᱨᱤ ᱧᱟᱢᱚᱜ-ᱟ ᱟᱞᱮ ᱥᱮᱫ ᱫᱚ ᱦᱟᱸᱜ ᱟᱫᱚ ᱛᱟᱦᱚᱞᱮ ᱠᱷᱟᱱ ᱫᱚ ᱢᱟᱱᱮ ᱩᱫ ᱠᱚ ᱟᱨᱠᱤ ᱮᱠᱷᱚᱱ ᱫᱚ ᱧᱟᱢ ᱵᱟᱲᱟ ᱜᱮ ᱟᱹᱣᱨᱤ ᱦᱩᱭᱩᱜ-ᱟᱼᱼ
ᱚ ᱟᱪᱪᱷᱟ ᱟᱞᱮ ᱫᱤᱥᱚᱢ ᱥᱮᱫ ᱫᱚ ᱦᱟᱸᱜ ᱢᱳᱴᱟᱢᱩᱴᱤ ᱵᱷᱟᱜᱮ ᱜᱮ ᱳᱫ ᱠᱚᱫᱚ ᱟᱨ ᱟᱸᱡᱚᱢ ᱵᱟᱲᱟ ᱦᱩᱭ ᱟᱠᱟᱱᱟ ᱜᱚᱝᱠᱮ ᱟᱨᱠᱤ ᱥᱮ ᱥᱟᱵ ᱵᱟᱲᱟ ᱦᱩᱭ ᱟᱠᱟᱱᱟ ᱡᱮ ᱱᱚᱣᱟ ᱯᱩᱭᱞᱳ ᱟᱥᱲᱟ ᱨᱮ ᱵᱟᱹᱨᱩᱰᱟᱝ ᱠᱚ ᱟᱞᱮ ᱥᱮᱫ ᱫᱚ ᱫᱚᱢᱮ ᱠᱚ ᱩᱰᱩᱠ ᱵᱟᱲᱟ ᱜᱚᱫᱱᱟ ᱛᱚ ᱟᱯᱮ ᱚᱸᱰᱮ ᱵᱟᱹᱨᱩᱰᱟᱝ ᱠᱚᱠᱚ ᱩᱰᱩᱠ ᱵᱟᱲᱟᱭᱮᱱᱟ
ᱦᱳᱭ ᱦᱳᱭ ᱵᱟᱹᱨᱩᱰᱟᱝ ᱠᱚᱫᱚ ᱠᱚ ᱩᱰᱩᱠ ᱵᱟᱲᱟᱜᱚᱫ ᱠᱟᱱ ᱜᱮᱭᱟ
ᱟᱪᱪᱷᱟ ᱛᱟᱦᱞᱮ ᱚᱝᱠᱟᱯᱮ ᱥᱟᱵ ᱵᱟᱲᱟ ᱠᱮᱫ ᱠᱚᱜᱮᱭᱟ
ᱦᱮᱸ ᱥᱟᱵ ᱵᱟᱲᱟ ᱫᱚ ᱦᱩᱭ ᱠᱟᱱ ᱜᱮᱭᱟ ᱥᱟᱵ ᱵᱟᱲᱟ ᱠᱚᱫᱚ
ᱚ ᱟᱪᱪᱷᱟ ᱟᱹᱰᱤ ᱱᱟᱯᱟᱭ ᱟᱞᱮ ᱫᱚ ᱦᱟᱸᱜ ᱜᱚᱝᱠᱮ ᱱᱚᱣᱟ ᱯᱮᱸᱭᱟᱡ ᱟᱫᱟ ᱨᱟᱹᱥᱩᱱ ᱛᱮᱞᱮ ᱵᱷᱟᱹᱡᱤ ᱠᱚ ᱜᱮᱭᱟ ᱟᱹᱰᱤ ᱢᱚᱡᱽ ᱠᱚ ᱵᱩᱡᱩᱜ ᱜᱮᱭᱟ ᱟᱯᱮᱫᱚ ᱚᱠᱟ ᱞᱮᱠᱟ ᱵᱷᱟᱯ ᱛᱮᱯᱮ ᱡᱚᱝ ᱠᱚᱜᱮᱭᱟ ᱱᱩᱠᱩ ᱫᱚ ᱟᱨᱦᱚᱸ
ᱦᱳᱭ ᱟᱞᱮ ᱦᱚᱸ ᱚᱝᱠᱟ ᱜᱮ᱾ ᱦᱳᱭ ᱚᱝᱠᱟ ᱜᱮᱞᱮ ᱟᱞᱮ ᱦᱚᱸᱞᱮ ᱤᱭᱟᱹ ᱠᱚᱣᱟ
ᱟᱹᱰᱤ ᱱᱟᱯᱟᱭ ᱜᱚᱝᱠᱮ ᱛᱟᱦᱚᱞᱮ ᱱᱩᱠᱩ ᱢᱟ ᱟᱨᱚ ᱥᱤᱡᱤᱱ ᱨᱮ ᱢᱤᱫ ᱫᱷᱟᱣ ᱚᱱᱟ ᱠᱷᱟᱹᱛᱤᱨ ᱜᱮ ᱦᱚᱭᱛᱳ ᱟᱹᱰᱤ ᱥᱤᱵᱤᱞ ᱠᱚ ᱵᱩᱡᱷᱟᱹᱜ ᱜᱮᱭᱟ
ᱦᱳᱭ ᱦᱳᱭ ᱦᱳᱭ ᱚᱱᱟ ᱞᱟᱹᱜᱤᱫ ᱜᱮ ᱯᱟᱞᱮᱱ ᱠᱚ ᱥᱤᱵᱤᱞ ᱜᱮᱭᱟ
ᱦᱩᱸ ᱦᱩᱸ ᱛᱟᱦᱚᱞᱮ ᱵᱤᱨ ᱠᱚᱫᱚ ᱦᱟᱸᱜ ᱮᱢ ᱞᱟᱹᱭᱮᱫ ᱠᱟᱱᱟ ᱢᱚᱴᱟᱢᱩᱴᱤ ᱥᱟᱸᱜᱤᱧ ᱧᱚᱜ ᱨᱮ ᱢᱮᱱᱟᱜ ᱠᱟᱜ-ᱟ
ᱦᱳᱭ ᱟᱨᱠᱤ ᱵᱩᱨᱩ ᱫᱚ ᱟᱨᱠᱤ ᱟᱞᱮ ᱫᱚ ᱱᱚᱛᱮ ᱵᱤᱦᱟᱹᱨᱤ ᱵᱩᱨᱩ ᱫᱚᱯᱮ ᱟᱸᱡᱚᱢ ᱟᱠᱟᱜ ᱜᱮᱭᱟ
ᱦᱮᱸ ᱦᱮᱸ ᱟᱸᱡᱚᱢ ᱵᱟᱲᱟ ᱦᱩᱭ ᱟᱠᱟᱱ ᱜᱮᱭᱟ
ᱦᱳᱭ ᱱᱚᱣᱟ ᱵᱤᱦᱟᱹᱨᱤ ᱵᱩᱨᱩ ᱫᱷᱟᱨᱮ ᱥᱮᱱ ᱨᱮᱜᱮ ᱟᱛᱩ ᱛᱟᱞᱮ ᱛᱳ ᱟᱫᱚ ᱛᱷᱚᱲᱟ ᱠᱟᱹᱴᱤᱡ ᱞᱮ ᱥᱟᱸᱜᱤᱧ ᱧᱚᱜᱚᱜ-ᱟ ᱟᱨᱠᱤ ᱵᱤᱦᱟᱹᱨᱤ ᱵᱩᱨᱩ ᱠᱷᱚᱡ ᱫᱚ
ᱚ ᱟᱪᱪᱷᱟ ᱟᱪᱪᱷᱟ ᱢᱟᱱᱮ ᱱᱚᱣᱟ ᱵᱤᱨ ᱟᱯᱮ ᱵᱩᱨᱩ ᱨᱮᱫᱚ ᱦᱟᱸᱜ ᱛᱟᱦᱚᱞᱮ ᱢᱟᱱᱮ ᱫᱟᱨᱮ ᱱᱟᱹᱲᱤ ᱠᱚᱛᱮ ᱜᱮᱼᱼ ᱯᱮᱨᱮᱡ ᱟᱠᱟᱱᱟ ᱥᱮ ᱫᱷᱤᱨᱤ ᱠᱚᱛᱮ ᱦᱟᱸᱜ
ᱦᱳᱭ ᱫᱷᱤᱨᱤ ᱠᱚᱦᱚᱸ ᱢᱮᱱᱟᱜ ᱫᱚ ᱢᱮᱱᱟᱜ ᱜᱮᱭᱟ ᱟᱨᱠᱤ ᱢᱟᱱᱮᱼᱼ ᱥᱟᱸᱜᱮ ᱫᱷᱟᱨᱟ ᱫᱚ ᱵᱟᱝ ᱫᱟᱨᱮ ᱫᱟᱨᱮ ᱱᱟᱲᱤ ᱜᱮ ᱥᱟᱸᱜᱮ
ᱟᱪᱪᱷᱟ ᱟᱪᱪᱷᱟ ᱟᱪᱪᱷᱟ ᱪᱮᱫ ᱫᱟᱨᱮ ᱵᱤᱥᱮᱥ ᱠᱟᱭ ᱛᱮ ᱵᱮᱥᱤ ᱧᱮᱞᱚᱜ-ᱟ?
ᱚᱝᱠᱟ ᱢᱟ ᱪᱚ ᱞᱟᱹᱭ ᱵᱟᱭ ᱜᱟᱱᱚᱜ ᱠᱟᱱᱟ ᱛᱚᱼᱼ ᱢᱟᱱᱮ ᱟᱨᱠᱤ ᱪᱮᱫᱠᱟᱹᱧ ᱞᱟᱹᱭ ᱟᱢᱟ ᱡᱷᱚᱛᱚ ᱫᱟᱨᱮ ᱜᱮ ᱯᱨᱟᱭ ᱢᱮᱱᱟᱜ ᱟᱠᱟᱫ ᱜᱮᱭᱟ
ᱚ ᱟᱪᱪᱷᱟ ᱟᱪᱪᱷᱟ ᱟᱸᱡᱚᱢ ᱵᱟᱲᱟ ᱦᱩᱭ ᱟᱠᱟᱱᱟ ᱵᱩᱨᱩ ᱠᱚᱨᱮ ᱫᱚ ᱵᱤᱥᱤ ᱱᱚᱣᱟ ᱥᱟᱨᱡᱚᱢ ᱫᱟᱨᱮ ᱠᱚ ᱛᱟᱦᱮᱱ ᱜᱮᱭᱟ ᱢᱮᱱᱟᱜ ᱠᱟᱜ ᱜᱮᱭᱟ ᱥᱟᱨᱡᱚᱢ ᱫᱟᱨᱮ ᱟᱪᱪᱷᱟ ᱟᱪᱪᱷᱟ ᱛᱚ ᱟᱸᱡᱚᱢ ᱠᱟᱫᱤᱧ ᱵᱩᱨᱩ ᱫᱤᱥᱚᱢ ᱦᱚᱲ ᱢᱟ ᱟᱨᱠᱤᱼᱼ ᱠᱮ ᱵᱩᱨᱩ ᱵᱤᱨ ᱵᱩᱨᱩ ᱠᱚᱨᱮ ᱨᱟᱱ ᱨᱮᱦᱮᱫ ᱠᱚ ᱛᱟᱦᱮᱱ ᱛᱟᱦᱮᱸᱱᱟ ᱱᱚᱝᱠᱟ ᱨᱟᱱ ᱨᱮᱦᱮᱫ ᱠᱚ ᱢᱮᱱᱟᱜ ᱜᱮᱭᱟ
ᱦᱳᱭ ᱟᱵᱚ ᱠᱚᱫᱚᱼᱼ ᱵᱟᱝ ᱵᱚᱱ ᱵᱟᱲᱟᱭᱟ ᱛᱚ ᱨᱟᱱ ᱨᱮᱦᱮᱫ ᱠᱚᱫᱚ ᱢᱮᱱᱟᱜ ᱟᱠᱟᱫ ᱜᱮᱭᱟ ᱢᱮᱱᱟᱜ ᱫᱚ
ᱚᱱᱠᱟ ᱞᱮᱠᱟ ᱵᱟᱰᱟᱭ ᱵᱟᱹᱱᱩᱜ ᱠᱟᱫᱟ ᱢᱮᱱᱟᱜ ᱠᱟᱛᱷᱟ ᱚᱠᱟᱴᱟᱜ ᱚᱠᱟ ᱨᱟᱱ ᱠᱟᱱᱟ ᱵᱟᱝ ᱟᱪᱪᱷᱟ ᱟᱪᱪᱷᱟ ᱟᱪᱪᱷᱟ ᱛᱚ ᱱᱚᱣᱟ ᱵᱩᱨᱩ ᱠᱚᱨᱮ ᱟᱨᱠᱤ ᱡᱤᱵᱽ ᱡᱤᱭᱟᱹᱞᱤ ᱠᱚ ᱢᱟᱱᱮ ᱵᱚᱛᱚᱨᱟᱱ ᱡᱤᱵᱽ ᱡᱤᱭᱟᱹᱞᱤ ᱠᱚ ᱢᱮᱱᱟᱜ ᱠᱚ ᱜᱮᱭᱟ ᱥᱮ ᱵᱟᱝ?
ᱵᱚᱛᱚᱨᱟᱱ ᱡᱤᱵᱽ ᱡᱤᱭᱟᱹᱞᱤ ᱫᱚ ᱚᱱᱠᱟ ᱞᱮᱠᱟ ᱫᱚ ᱵᱟᱹᱱᱩᱜ ᱠᱟᱜ ᱠᱚᱣᱟ ᱡᱤᱵᱽ ᱡᱤᱭᱟᱹᱞᱤ ᱢᱮᱱ ᱫᱚ ᱵᱩᱨᱩ ᱨᱮ ᱫᱚ ᱱᱩᱠᱩᱼᱼ ᱩᱱᱠᱩ ᱥᱩᱠᱨᱤ ᱮᱢᱟᱱ ᱠᱚ ᱟᱨᱚ ᱮᱢᱟᱱ ᱮᱢᱟᱱ ᱢᱮᱱᱟᱜᱼᱼ ᱟᱠᱟᱫ ᱠᱚᱣᱟ ᱡᱤᱵᱽᱼᱡᱤᱭᱟᱹᱞᱤ ᱠᱚ ᱚᱱᱠᱟᱱ ᱵᱚᱛᱚᱨ ᱫᱷᱟᱨᱟᱱ ᱠᱚᱫᱚ ᱵᱟᱹᱱᱩᱜ ᱟᱠᱟᱫ ᱠᱚᱣᱟ
ᱟᱨ ᱜᱚᱝᱠᱮ ᱦᱟᱹᱛᱤ ᱠᱚ ᱵᱟᱹᱱᱩᱜ ᱠᱚ ᱜᱮᱭᱟ?
ᱵᱟᱝ ᱵᱟᱝ ᱩᱱᱠᱩ ᱠᱚᱫᱚ ᱵᱟᱹᱱᱩᱜ ᱟᱠᱟᱫ ᱠᱚᱣᱟ ᱵᱩᱨᱩ ᱨᱮ
ᱦᱮᱸ ᱥᱮᱫᱟᱭ ᱥᱚᱢᱚᱭ ᱨᱮᱠᱚ ᱢᱮᱱᱮᱫ ᱛᱟᱦᱮᱱᱟ ᱟᱨᱠᱤ ᱱᱩᱠᱩ ᱵᱚᱛᱚᱨᱟᱱ ᱠᱩᱞ ᱵᱟᱱᱟ ᱠᱚ ᱫᱚᱢᱮ ᱠᱚ ᱛᱟᱦᱮᱸ ᱠᱟᱱᱟ ᱮᱠᱷᱚᱱ ᱫᱚ ᱟᱞᱮ ᱥᱮᱫ ᱦᱚᱸ ᱱᱚᱝᱠᱟ ᱞᱮᱠᱟ ᱫᱚ ᱵᱟᱠᱚᱼᱼ ᱧᱮᱞ ᱧᱟᱢᱚᱜ ᱠᱟᱱᱟ ᱢᱮᱱ ᱠᱷᱟᱱ ᱦᱟᱹᱛᱤ ᱫᱚᱦᱟᱜ ᱢᱮᱱᱟᱜ ᱠᱚ ᱜᱮᱭᱟ ᱟᱞᱮ ᱫᱤᱥᱚᱢ ᱥᱮᱫ ᱫᱚ
ᱵᱟᱝ ᱵᱟᱝ ᱱᱚᱝᱠᱟ ᱢᱟᱱᱮ ᱡᱚᱠᱷᱚᱱ ᱡᱮᱢᱚᱱ ᱠᱚ ᱦᱤᱡᱩᱜ ᱛᱟᱦᱮᱸᱫᱼᱟ ᱢᱟᱱᱮᱼᱼ ᱵᱩᱨᱩ ᱨᱮ ᱡᱮ ᱵᱟᱥᱟ ᱰᱮᱨᱟ ᱠᱟᱱ ᱛᱟᱠᱚᱣᱟ ᱱᱚᱝᱠᱟ ᱞᱮᱠᱟ ᱛᱮᱫᱚ ᱦᱟᱸᱜ ᱵᱟᱹᱱᱩᱜ ᱟᱠᱟᱜ ᱠᱚᱣᱟ
ᱚᱱᱟ ᱯᱮᱲᱟ ᱦᱤᱨᱤ ᱞᱮᱠᱟ ᱠᱚ ᱦᱤᱨᱤ ᱯᱮᱭᱟ ᱡᱩᱫᱤ ᱠᱚ ᱪᱟᱞᱟᱜ ᱨᱮ ᱦᱚᱸ
ᱦᱳᱭ ᱦᱳᱭ ᱤᱱᱠᱟᱼᱼ
ᱟᱪᱪᱷᱟ ᱟᱪᱪᱷᱟ ᱟᱪᱪᱷᱟ ᱛᱚ ᱜᱚᱢᱠᱮ ᱟᱨ ᱱᱩᱠᱩᱼᱼ ᱪᱮᱸᱬᱮ ᱪᱩᱯᱲᱩ ᱠᱚ ᱟᱨᱠᱤ ᱱᱚᱝᱠᱟ ᱪᱤᱞᱤ ᱪᱮᱸᱬᱮ ᱠᱚ ᱢᱮᱱᱟᱜ ᱠᱚ ᱜᱮᱭᱟ ᱮᱠᱷᱚᱱ ᱫᱚ ᱢᱟᱱᱮ ᱚᱱᱠᱟ ᱞᱮᱠᱟ ᱛᱮ ᱟᱞᱮ ᱥᱮᱫ ᱦᱚᱸ ᱪᱮᱸᱬᱮ ᱞᱮᱠᱟ ᱪᱮᱸᱬᱮ ᱠᱚ ᱚᱱᱠᱟ ᱵᱟᱝ ᱠᱚ ᱧᱮᱞ ᱧᱟᱢᱚᱜ ᱠᱟᱱᱟ
ᱪᱮᱲᱮ ᱠᱚᱢᱟ ᱡᱚᱛᱚ ᱞᱮᱠᱟᱱ ᱠᱚᱜᱮ ᱢᱮᱱᱟᱜ ᱠᱚᱣᱟ ᱡᱚᱛᱚ ᱞᱮᱠᱟᱱ ᱵᱚᱞᱛᱮ ᱫᱚ ᱟᱵᱚ ᱟᱹᱛᱩ ᱫᱤᱥᱚᱢ ᱠᱚᱨᱮ ᱡᱟᱦᱟᱸᱭ ᱠᱚ ᱵᱚᱱ ᱧᱮᱞ ᱧᱟᱢ ᱠᱚᱣᱟ
ᱦᱮᱸ ᱦᱮᱸ
ᱩᱱᱠᱩ ᱞᱮᱠᱟ ᱢᱟ ᱡᱚᱛᱚ ᱜᱮ ᱢᱮᱱᱟᱜ ᱠᱚᱣᱟ ᱟᱨᱚ ᱩᱱᱠᱩ ᱢᱟᱨᱟᱜ ᱮᱢᱟᱱ ᱠᱚᱦᱚᱸ ᱯᱟᱞᱮᱱ ᱢᱮᱱᱟᱜᱼᱼ ᱠᱚ ᱜᱮᱭᱟ ᱵᱟᱝ ᱧᱮᱞ ᱧᱟᱢ ᱵᱟᱲᱟ ᱦᱩᱭ ᱟᱠᱟᱱᱟ ᱛᱚ
ᱱᱤᱝᱠᱟ ᱟᱹᱭᱠᱟᱹᱣ ᱵᱷᱟᱵ ᱛᱮ ᱢᱮᱱ ᱜᱟᱱᱚᱜ ᱢᱮᱱ ᱦᱩᱭᱩᱜ ᱠᱟᱱᱟ ᱯᱟᱞᱮᱱ ᱢᱮᱱᱟᱜ ᱠᱚ ᱜᱮᱭᱟ ᱩᱱᱠᱩ ᱠᱚ ᱦᱚᱸᱼᱼ
ᱢᱟᱱᱮ ᱧᱮᱞ ᱛᱮᱦᱟᱜ ᱵᱟᱝ ᱦᱩᱭ ᱠᱟᱱᱟ ᱦᱚᱲᱟᱜ ᱠᱟᱛᱷᱟ ᱞᱮᱠᱟ ᱛᱮ ᱞᱟᱹᱭ ᱟᱠᱚ ᱵᱟᱝᱢᱟ ᱱᱚᱣᱟ ᱵᱤᱨ ᱠᱚᱨᱮ ᱥᱮ ᱱᱚᱣᱟᱼᱼ ᱯᱩᱨᱩ ᱠᱚᱨᱮ ᱢᱮᱱᱟᱜ ᱠᱚ ᱜᱮᱭᱟ
ᱦᱳᱭ ᱚᱱᱠᱟ ᱫᱚ ᱦᱟᱸᱜ ᱟᱹᱣᱨᱤ ᱟᱸᱡᱚᱢᱚᱜᱼᱟ ᱛᱚ ᱯᱟᱞᱮᱱ ᱟᱹᱭᱠᱟᱹᱣ ᱞᱮᱠᱟ ᱛᱮᱫᱚ ᱵᱟᱝ ᱵᱟᱲᱟᱭ ᱦᱩᱭ ᱠᱟᱱᱟ᱾ ᱛᱚᱵᱮ ᱢᱚᱱᱮ ᱞᱮᱠᱟ ᱢᱚᱱᱮ ᱦᱳᱭᱳᱜ ᱠᱟᱱᱟ ᱯᱟᱞᱮᱱ ᱢᱮᱱᱟᱜ ᱠᱚ ᱜᱮᱭᱟ᱾
ᱚᱸ ᱟᱸᱪᱷᱟ ᱟᱞᱮ ᱥᱮᱡ ᱫᱚ ᱦᱟ ᱱᱩᱠᱩ ᱢᱟᱨᱟᱜ ᱠᱚᱫᱚ ᱮᱠᱟᱞ ᱵᱟᱹᱱᱩᱜ ᱜᱮ᱾ ᱢᱟᱱᱮ ᱟᱫ ᱪᱟᱵᱟᱣ ᱠᱟᱱᱟ ᱠᱚ ᱢᱟᱱᱮ ᱱᱩᱠᱩ ᱦᱩᱰᱤᱧ ᱦᱩᱰᱤᱧ ᱪᱮᱬᱮ ᱜᱮᱠᱚ ᱧᱮᱞ ᱧᱟᱢᱚᱜ᱾ ᱠᱟᱱᱟ ᱰᱷᱤᱯᱪᱩ ᱠᱚ ᱯᱚᱛᱟᱢ ᱠᱚ ᱯᱟᱣᱨᱟ ᱠᱚ᱾
ᱟᱪᱪᱷᱟ᱾
ᱮ ᱦᱳᱭ᱾
ᱦᱮᱸ ᱛᱚᱵᱮ ᱜᱚᱝᱠᱮ ᱟᱯᱮ ᱥᱮᱱ ᱫᱚ ᱛᱟᱦᱚᱞᱮ ᱦᱳᱲᱳ ᱨᱚᱦᱚᱭ ᱠᱚᱫᱚ ᱵᱚᱱ ᱮᱛᱚᱦᱚᱵ ᱠᱟᱫᱟ ᱥᱮ ᱵᱟᱝ?
ᱦᱮᱸ ᱜᱚᱝᱠᱮ ᱱᱮᱦᱮ ᱜᱮ ᱱᱮᱜᱼᱮ ᱜᱮ ᱦᱟ ᱮᱛᱚᱦᱚᱵᱚ ᱦᱩᱭ ᱠᱟᱱᱟ ᱩᱱᱫᱤᱱ ᱢᱟ ᱚᱱᱠᱟ ᱞᱮᱠᱟ ᱵᱟᱭ ᱫᱟᱜ ᱡᱟᱹᱲᱤᱣ ᱠᱟᱫᱟ ᱦᱚᱞᱟ ᱢᱟᱸᱫᱮᱨ ᱠᱷᱚᱱᱟᱜ ᱜᱮ ᱠᱷᱩᱵ ᱜᱮ ᱫᱟᱜ ᱡᱟᱹᱲᱤᱭ ᱮᱫᱟ᱾ ᱱᱮ ᱠᱷᱮᱛ ᱠᱚᱨᱮ ᱱᱮᱼᱮ ᱦᱟ ᱫᱟᱜ ᱞᱟᱜᱟᱣ ᱠᱟᱱᱟ ᱢᱟᱱᱮ ᱩᱱ ᱫᱟᱣ ᱞᱮᱠᱟ ᱪᱮᱜᱠᱟ ᱢᱟᱱᱮ ᱟᱥᱟᱲ ᱵᱚᱝᱜᱟ ᱵᱟᱹᱫ ᱵᱟᱭᱦᱟᱹᱲ ᱪᱮᱦᱮᱞ ᱪᱮ ᱵᱚᱞᱮ ᱦᱤᱲᱤᱦᱤᱲᱤ ᱜᱮ ᱛᱟᱦᱮᱱᱟ ᱱᱚᱝᱠᱟ ᱞᱮᱠᱟ ᱫᱚ ᱦᱟᱸᱜ ᱟᱹᱣᱨᱤᱭᱟᱜᱼᱟ᱾
ᱦᱳᱭ, ᱱᱮᱜᱼᱮ ᱫᱷᱟᱨᱟ ᱜᱮ ᱫᱟᱜ ᱧᱚᱜ ᱠᱟᱫᱟ ᱵᱟᱝ?
ᱱᱮᱼᱮ ᱜᱮ ᱫᱟᱜ ᱧᱚᱜ ᱠᱟᱜᱼᱟ᱾
ᱟᱸᱪ᱾
ᱱᱚᱜᱼᱚᱭ ᱡᱮ ᱜᱚᱝᱠᱮ ᱪᱟᱥ ᱠᱟᱹᱢᱤ ᱛᱚ ᱱᱚᱣᱟ ᱪᱟᱥ ᱠᱟᱹᱢᱤ ᱫᱚ ᱟᱯᱮ ᱫᱚ ᱪᱤᱫ ᱛᱮᱯᱮ ᱥᱤᱭ ᱜᱮᱭᱟ ᱱᱚᱣᱟ ᱴᱟᱠ ᱴᱟᱨ ᱠᱚᱛᱮ ᱥᱮ ᱱᱟᱦᱮᱞ ᱛᱮ?
ᱦᱳᱭ ᱦᱳᱭ ᱮᱠᱷᱚᱱ ᱢᱟ ᱰᱟᱝᱨᱤ ᱱᱟᱦᱮᱞ ᱠᱚᱢᱟ ᱩᱱᱟᱹᱜ ᱢᱟᱪᱚ ᱵᱟᱝ ᱜᱮᱵᱚᱱ ᱥᱤᱭᱳᱜ ᱠᱟᱱ, ᱛᱚ ᱮᱠᱷᱚᱱ ᱞᱮᱠᱟ ᱛᱮᱫᱚ ᱴᱟᱠᱴᱟᱨ ᱠᱚᱛᱮ ᱜᱮ᱾ ᱥᱤᱭᱳᱜ ᱦᱳᱭᱳᱜ ᱠᱟᱱᱟ᱾
ᱚ ᱟᱪᱪᱷᱟ ᱟᱪᱪᱷᱟ, ᱟᱞᱮ ᱥᱮ ᱦᱚᱸ ᱜᱚᱝᱠᱮ ᱮᱠᱷᱚᱱ ᱫᱚ ᱧᱮᱞᱚᱜ ᱠᱟᱱᱟ ᱢᱚᱴᱟᱢᱩᱴᱤ ᱱᱟᱦᱮᱞ ᱫᱚ ᱠᱷᱩᱵ ᱠᱚᱢ ᱜᱮ ᱴᱟᱠᱴᱟᱨ ᱛᱮᱜᱮ ᱡᱟᱦᱟᱸᱭ ᱴᱷᱮ ᱟᱨᱠᱤ ᱦᱩᱰᱤᱧ ᱢᱟ ᱦᱩᱰᱤᱧ ᱧᱚᱜ ᱠᱷᱮᱨ ᱛᱟᱦᱚᱼᱮ ᱚᱸᱰᱮ ᱫᱚ ᱦᱟᱸᱜ ᱱᱟᱦᱮᱞ ᱠᱚᱛᱮ ᱜᱮᱞᱮ ᱥᱤ ᱵᱟᱲᱟᱭ ᱠᱟᱱᱟ ᱵᱟᱠᱷᱟᱡ ᱵᱮᱥᱤᱨ ᱵᱷᱟᱜᱽ ᱫᱚ ᱴᱟᱠᱴᱟᱨ ᱛᱮᱜᱮ ᱧᱮᱞᱚᱜ ᱠᱟᱱᱟ᱾
ᱦᱳᱭ ᱦᱳᱭ, ᱚᱱᱠᱟ ᱞᱮᱠᱟ ᱜᱮ ᱮᱠᱷᱚᱱ ᱟᱞᱮ ᱥᱮᱱ ᱦᱚ᱾
ᱚ ᱟᱪᱷᱟ ᱟᱪᱷᱟ᱾ ᱟᱞᱮ ᱥᱮ ᱫᱚ ᱜᱚᱝᱠᱮ ᱱᱚᱣᱟ ᱦᱩᱲᱩ ᱠᱚᱨᱮ ᱦᱟ ᱫᱚᱢᱮ ᱛᱮᱡᱳ ᱠᱚᱠᱚ ᱞᱟᱜᱟᱜ ᱠᱟᱱᱟ ᱟᱯᱮ ᱥᱮᱫᱚ ᱚᱝᱠᱟ ᱛᱮᱡᱳ ᱠᱚ ᱢᱮᱱᱟᱜ ᱠᱚᱣᱟ ᱞᱟᱜᱟᱜ ᱠᱟᱱ ᱜᱮᱭᱟ ᱠᱚ᱾
ᱦᱳᱭ ᱞᱟᱜᱟᱜ ᱛᱟᱦᱮᱸᱜ ᱜᱮᱭᱟ ᱠᱚ ᱞᱟᱜᱟᱣ ᱫᱚ᱾ ᱟᱫᱚ ᱚᱱᱠᱟ ᱞᱮᱠᱟ ᱛᱮ ᱵᱮᱵᱚᱥᱛᱟ ᱦᱟᱛᱟᱣ ᱦᱳᱭᱳᱜᱼᱟ ᱨᱟᱱ ᱨᱮᱦᱮᱫ ᱠᱚ᱾
ᱚᱱᱮ ᱚᱝᱠᱟ ᱛᱤᱡᱩ ᱪᱟᱵᱟ ᱞᱟᱹᱜᱤ ᱨᱟᱱ ᱨᱮᱦᱮᱫ ᱠᱚᱫᱚ ᱢᱮᱱᱟᱜ ᱜᱮᱭᱟ ᱵᱟᱝ᱾
ᱦᱳᱭ᱾
ᱟᱞᱮᱥᱮᱜ ᱢᱟ ᱧᱮᱞᱚᱜ ᱠᱟᱱᱟ ᱢᱤᱜ ᱡᱚᱠᱷᱟ ᱞᱟᱜᱟ ᱛᱮᱢᱟ ᱵᱟᱝ ᱜᱮᱠᱚ ᱪᱟᱵᱟᱜ ᱠᱟᱱᱟ ᱢᱚᱴᱟ ᱢᱩᱴᱤ ᱵᱟᱨ ᱯᱮ ᱡᱚᱠᱷᱟ ᱞᱟᱜᱟᱣ ᱦᱳᱭ᱾ ᱩᱜ ᱠᱟᱱᱟ᱾
ᱦᱳᱭ ᱚᱝᱠᱟ ᱜᱮ ᱢᱤᱫ ᱫᱷᱟᱣ ᱞᱟᱜᱟᱣ ᱨᱮᱢᱟ ᱵᱟᱝ ᱜᱮᱠᱚ ᱪᱟᱵᱟᱜ ᱠᱟᱱᱟ᱾
ᱚᱸ ᱪᱷᱟ ᱪᱷᱟ ᱩᱝᱠᱩ ᱛᱤᱡᱳ ᱠᱚᱣᱟᱜ ᱧᱩᱛᱩᱢ ᱵᱤᱱ ᱵᱟᱲᱟᱭ ᱜᱮᱭᱟ ᱢᱤᱫ ᱵᱟᱨᱭᱟ ᱪᱤᱞᱮ ᱛᱤᱡᱳ ᱠᱚᱠᱚ ᱡᱚᱢᱮᱫ ᱠᱟᱱᱟ᱾
ᱵᱟᱝ ᱵᱟᱝ ᱤᱱᱟᱹᱜ ᱜᱟᱱ ᱫᱚ ᱵᱟᱲᱟᱭ ᱵᱟᱹᱱᱩᱜ ᱛᱟᱞᱤᱧᱟ᱾
ᱟᱪᱷᱟ ᱟᱞᱮ ᱥᱮ ᱫᱚ ᱦᱟ ᱱᱩᱠᱩ ᱵᱚᱜᱟ ᱟᱨᱠᱤ ᱟᱨᱠᱤ ᱯᱩᱲ ᱯᱩᱲ ᱠᱩ ᱡᱚᱢᱮᱜ ᱠᱟᱱᱟ ᱱᱩᱠᱩ ᱛᱤᱡᱩ ᱜᱮ ᱡᱟᱹᱥᱛᱤ ᱠᱚ ᱧᱮᱞᱚᱜ ᱠᱟᱱᱟ᱾
ᱟᱪᱪᱷᱟ ᱟᱪᱪᱷᱟ ᱦᱳᱭ ᱦᱳᱭ᱾
ᱦᱳᱭ᱾ ᱞᱮ ᱡᱩᱫᱤᱭᱳ ᱚᱝᱠᱟ ᱡᱚᱢ ᱫᱚᱠᱚ ᱡᱚᱢᱮᱜ ᱠᱟᱱᱟ ᱧᱩᱛᱩᱢ ᱠᱚᱫᱚ ᱵᱟᱝ ᱵᱮᱱ ᱵᱟᱲᱟᱭ ᱜᱮᱭᱟ᱾
ᱧᱩᱛᱩᱢ ᱠᱚᱫᱚ ᱵᱟᱝᱞᱤᱧ ᱵᱟᱲᱟᱭᱟ ᱦᱳᱭ ᱦᱳᱭ ᱤᱱᱟ ᱜᱮ ᱠᱟᱛᱷᱟ ᱫᱚ᱾
ᱟ ᱱᱩᱜᱩᱝᱠᱩ ᱜᱚᱝᱠᱮ ᱛᱟᱦᱚᱞᱮ ᱪᱟᱥ ᱨᱮ ᱩᱝᱠᱩ ᱜᱚᱝᱜᱷᱟ ᱠᱩ ᱠᱟᱴᱠᱚᱢ ᱠᱚ ᱫᱚᱢᱮ ᱠᱚ ᱩᱰᱩᱜᱚᱜ ᱜᱮᱫᱚ ᱱᱩᱠᱩ ᱠᱩ ᱩᱰᱩᱠ ᱵᱟᱲᱟᱭᱮᱱ ᱜᱮᱭᱟ?
ᱦᱳᱭ ᱪᱟᱥ ᱥᱩᱢᱚᱭ ᱫᱚ ᱱᱩᱠᱩ ᱠᱚᱫᱚ ᱠᱚ ᱧᱟᱢᱚᱜ ᱜᱮᱭᱟ᱾ ᱟᱞᱮ ᱠᱚᱨᱮ ᱦᱚᱸ ᱱᱚᱣᱟ ᱠᱚᱨᱮ ᱦᱚᱸ ᱞᱮ ᱧᱟᱢᱚᱜ ᱛᱟᱦᱮᱸᱫ ᱜᱮᱭᱟ ᱠᱚ ᱟᱨᱠᱤ ᱜᱚᱸᱜᱷᱟ, ᱨᱚᱠᱚᱡ, ᱠᱟᱴᱠᱚᱢ ᱮᱢᱟᱱ ᱮᱢᱟᱱ ᱠᱚ
ᱛᱚ ᱢᱚᱴᱟ ᱢᱩᱩᱴᱤ ᱛᱟᱦᱞᱮ ᱩᱱᱠᱩ ᱦᱚᱸ ᱧᱟᱢᱚᱜ ᱜᱮᱭᱟ ᱠᱚ ᱵᱟᱝ?
ᱦᱳᱭ ᱧᱟᱢᱚᱜ ᱛᱟᱦᱮᱸ ᱜᱮᱭᱟ ᱠᱚ᱾
ᱟᱞᱮ ᱫᱚ ᱦᱟᱸᱜ ᱜᱚᱝᱠᱮ ᱱᱩᱠᱩ ᱠᱟᱴᱠᱚᱢ ᱫᱚ ᱦᱟᱸᱜ ᱩᱱᱠᱩ ᱨᱟᱯᱟᱜ ᱠᱟᱛᱮ ᱨᱤᱫ ᱠᱟᱛᱮ ᱞᱮ ᱡᱚᱢ ᱠᱚᱜᱮᱭᱟ ᱟᱹᱰᱤ ᱥᱤᱵᱤᱞ ᱠᱚ ᱵᱩᱡᱟ ᱯᱮ ᱫᱚ ᱚᱠᱟ ᱞᱮᱠᱟ ᱵᱷᱟᱵ ᱛᱮᱯᱮ ᱡᱚᱢ
ᱦᱳᱭ ᱟᱞᱮ ᱦᱚᱸ ᱚᱝᱠᱟ ᱜᱮ ᱠᱟᱴᱠᱚᱢ ᱠᱚᱫᱚ ᱨᱟᱯᱟᱜ ᱠᱟᱛᱮᱜ ᱵᱷᱟᱹᱡᱤ ᱠᱟᱛᱮᱫ ᱱᱚᱝᱠᱟ ᱞᱮᱠᱟ ᱠᱟᱛᱮᱫ ᱟᱨ ᱜᱚᱸᱜᱷᱟ, ᱨᱚᱠᱚᱡ ᱠᱚᱫᱚ ᱟᱨᱠᱤ ᱩᱛᱩ ᱵᱟᱲᱟ ᱠᱟᱛᱮᱫ ᱞᱮ ᱡᱚᱢ ᱵᱟᱲᱟ ᱠᱚᱛᱷᱮᱜᱼᱟ
ᱟᱪᱪᱷᱟ ᱟᱪᱪᱷᱟ ᱟᱪᱪᱷᱟ ᱜᱚᱝᱜᱷᱟ ᱢᱟ ᱞᱮᱴᱚ ᱠᱚᱣᱟ ᱞᱮ ᱞᱮᱴᱚ ᱢᱟ ᱟᱹᱰᱤ ᱪᱮᱦᱨᱟ ᱵᱩᱡᱷᱟᱹᱜ ᱜᱮᱭᱟ ᱟᱨᱚ ᱚᱱᱠᱟ ᱯᱮ ᱞᱮᱴᱚ ᱵᱟᱲᱟ ᱠᱚᱜᱮᱭᱟ?
ᱟᱫᱚ ᱦᱟᱸᱜ ᱟᱹᱣᱨᱤ ᱡᱚᱢ ᱵᱟᱲᱟᱭ ᱦᱩᱭᱩᱜᱼᱟ ᱦᱟᱸᱜ ᱩᱛᱩ ᱠᱟᱛᱮᱫ ᱜᱮ ᱦᱟᱸᱜ ᱞᱮ ᱡᱚᱢ ᱠᱟᱫ ᱠᱚᱣᱟ ᱟᱫᱚ ᱡᱚᱢ ᱞᱮᱜᱟᱭ ᱦᱩᱭᱩᱜᱼᱟ ᱛᱟᱦᱚᱞᱮ ᱟᱯᱮ ᱠᱚᱷᱮᱱ ᱟᱸᱡᱚᱢ ᱠᱟᱛᱮᱜ ᱛᱟᱦᱚᱞᱮ ᱟᱞᱮᱦᱚ ᱢᱤᱫᱴᱮᱱ ᱡᱚᱢ ᱨᱮᱱᱟᱜ ᱤᱭᱟᱹ ᱛᱟᱦᱮᱱ ᱠᱟᱱᱟ
ᱞᱮᱴᱚ ᱠᱟᱛᱮᱫ ᱡᱚᱢ ᱯᱮ ᱦᱟᱸᱜ ᱟᱰᱤ ᱱᱟᱯᱟᱭ ᱵᱩᱡᱷᱟᱹᱜᱼᱟ ᱧᱮᱞᱟᱯᱮ ᱡᱚᱢ ᱞᱟᱜᱟᱭ ᱯᱮ ᱟᱹᱰᱤ ᱪᱮᱦᱨᱟ ᱯᱮ ᱵᱩᱡᱟ
ᱦᱳᱭ ᱡᱚᱢ ᱞᱮᱟᱜᱟᱭ ᱦᱳᱭᱳᱜᱼᱟ᱾ ᱡᱚᱢ ᱵᱤᱰᱟᱹᱣ ᱧᱮᱞ ᱦᱳᱭᱳᱜᱼᱟ᱾
ᱦᱮᱝ ᱡᱚᱛᱚ ᱡᱚᱛᱚ ᱨᱚᱠᱚᱢ ᱠᱟᱛᱮ ᱧᱮᱞᱜᱮ ᱱᱟᱯᱟᱭᱚᱜᱼᱟ ᱚᱠᱟ ᱞᱮᱠᱟᱛ ᱛᱚ ᱥᱤᱵᱤᱞ ᱵᱩᱡᱷᱟᱹᱜᱼᱟ ᱟᱞᱮ ᱦᱚᱸ ᱵᱷᱟᱹᱡᱤ ᱠᱟᱛᱮᱫ ᱫᱚᱞᱮ ᱡᱚᱢ ᱫᱚᱞᱮ ᱡᱚᱢ ᱠᱚᱜᱮᱭᱟ ᱢᱮᱱᱠᱷᱟᱱ ᱞᱮᱴᱚ ᱠᱟᱛᱮᱜ ᱛᱚᱠᱷᱚᱱ ᱡᱚᱢ ᱦᱩᱭ ᱠᱟᱱᱟ ᱟᱹᱰᱤ ᱥᱤᱵᱤᱞ ᱵᱩᱡᱩᱜ ᱜᱮᱭᱟ ᱚᱱᱟ ᱠᱟᱹᱛᱤᱨ ᱞᱮᱴᱚ ᱠᱟᱛᱮᱜ ᱜᱮ ᱵᱤᱥᱤ ᱞᱮ ᱡᱚᱢ ᱠᱚᱜᱮᱭᱟ ᱾
ᱦᱳᱭ ᱦᱳᱭ ᱞᱮᱴᱚ ᱠᱟᱛᱮᱫ ᱫᱚ ᱟᱨᱜᱤ ᱡᱟᱹᱥᱛᱤ ᱥᱤᱵᱤᱞ ᱵᱩᱡᱩᱜᱼᱟ᱾
ᱦᱮᱸ ᱱᱚᱣᱟ ᱪᱮᱫ ᱠᱚ ᱞᱟᱹᱭᱟ ᱚᱱᱟ ᱦᱚᱞᱚᱝ ᱦᱚᱞᱚᱝ ᱥᱮ ᱟᱛᱟ ᱪᱮᱫ ᱠᱚ ᱞᱟᱹᱭ ᱜᱮᱭᱟ ᱟᱨᱠᱤ ᱦᱚᱞᱚᱝ ᱥᱮ ᱟᱛᱟ ᱚᱠᱟᱴᱟᱜ ᱛᱮᱥᱮ ᱵᱟᱱᱟᱨ ᱛᱮᱜᱮ ᱞᱮᱴᱚ ᱜᱟᱱᱚᱜᱼᱟ ᱡᱟᱹᱱᱤᱡ ᱪᱚᱝ᱾
ᱦᱳᱭ ᱦᱳᱭ ᱦᱳᱭ
ᱟᱫᱚ ᱩᱱᱠᱩ ᱚᱱᱟ ᱥᱟᱦᱟᱣ ᱞᱮᱴᱚᱯᱮ ᱟᱫᱚ ᱵᱷᱟᱜᱮ ᱵᱩᱡᱷᱟᱹᱜᱼᱟ᱾
ᱧᱮᱞᱚ ᱧᱮᱞ ᱞᱮᱜᱟᱭ ᱦᱩᱭᱩᱜᱼᱟ ᱦᱟᱸᱜ᱾ ᱮᱛᱚ ᱠᱟᱛᱮᱫ ᱡᱚᱢ ᱞᱮᱜᱟ ᱠᱚ ᱦᱩᱭᱩᱜᱼᱟ᱾ ᱱᱮᱜᱮ ᱛᱚ ᱟᱥᱟᱲ ᱥᱟᱱ ᱵᱚᱸᱜᱟ ᱢᱟᱪᱚ ᱱᱚᱜᱼᱚᱭ ᱛᱚ ᱟᱥᱟᱲ ᱵᱚᱸᱜᱟ ᱢᱟᱪᱚ ᱪᱟᱹᱞᱩᱜ ᱠᱟᱱ ᱜᱮᱭᱟ᱾ ᱦᱮᱜᱮ ᱛᱚ ᱦᱟᱸᱜ ᱛᱚᱠᱚ ᱧᱟᱢᱚᱜ ᱜᱮᱭᱟ᱾
ᱟᱨᱚ ᱢᱤᱫ ᱨᱚᱠᱚᱢ ᱠᱟᱴᱠᱚᱢ ᱟᱸᱡᱚᱢ ᱵᱟᱲᱟ ᱦᱩᱭ ᱠᱟᱱᱟ ᱜᱚᱝᱠᱮ ᱱᱩᱠᱩ ᱜᱟᱰᱟ ᱠᱚᱨᱮ ᱠᱚ ᱛᱟᱦᱮᱱ ᱜᱮᱭᱟ ᱟᱯᱮ ᱥᱮᱫ ᱜᱟᱰᱟ ᱠᱚ ᱢᱮᱱᱟᱜ ᱜᱮᱭᱟ?
ᱦᱳᱭ ᱜᱟᱛᱟ ᱠᱚᱦᱚᱸ ᱢᱮᱱᱟᱜ ᱜᱮᱭᱟ᱾
ᱟᱪᱪᱷᱟ ᱩᱱᱠᱩ ᱜᱟᱰᱟ ᱨᱮᱱ ᱠᱟᱴᱠᱚᱢ ᱫᱚ ᱟᱹᱰᱤ ᱵᱚᱲᱚ ᱵᱚᱲᱚ ᱟᱸᱡᱚᱢ ᱵᱟᱲᱟ ᱦᱩᱭ ᱠᱟᱱᱟ ᱱᱚᱝᱠᱟ ᱢᱮᱱᱟᱜ ᱠᱚᱜᱮᱭᱟ?
ᱦᱳᱭ ᱢᱮᱱᱟᱜ ᱠᱚᱣᱟ ᱡᱟᱦᱟᱸᱭ ᱫᱚ ᱟᱞᱮ ᱫᱚ